ᱦᱮᱞᱳ ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ, ᱡᱚᱦᱟᱨ ᱜᱮ
ᱦᱮᱸ ᱡᱚᱢ ᱵᱟᱲᱟ ᱠᱚ ᱦᱩᱭᱮᱱᱟ
ᱮᱠᱫᱚᱢ ᱡᱚᱢ ᱵᱟᱲᱟ ᱠᱚ ᱦᱩᱭ ᱠᱟᱱᱛᱮ ᱱᱚᱜᱼᱚᱭ ᱛᱚ ᱡᱤᱨᱟᱹᱣ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ
ᱛᱮᱦᱮᱧ ᱫᱚ ᱛᱮᱦᱮᱧ ᱫᱚ ᱠᱟᱹᱴᱤᱡ ᱨᱚᱛᱷ ᱛᱚ ᱦᱟᱸᱜ ᱛᱮᱦᱮᱧ ᱫᱚ ᱠᱟᱹᱴᱤᱡ ᱵᱷᱟᱹᱜᱤ ᱢᱚᱱᱫᱚ ᱡᱚᱢ ᱦᱩᱭᱱᱟ᱾
ᱡᱚᱢ ᱵᱷᱟᱜᱮ ᱢᱚᱱᱫᱚ ᱡᱚᱢ ᱦᱳᱭᱱᱟ ᱨᱚᱛᱷ ᱫᱤᱱ ᱠᱟᱱᱟ ᱛᱚ ᱵᱷᱟᱜᱮ ᱢᱚᱱᱫᱚ ᱡᱚᱢ ᱜᱮ ᱵᱷᱟᱜᱮᱭᱟ᱾
ᱟᱫᱚ ᱦᱟᱸᱜ ᱟᱵᱚ ᱫᱚ ᱦᱟᱸᱜ ᱚᱱᱠᱟ ᱫᱚ ᱦᱟᱸᱜ ᱠᱤᱥᱟᱹᱲ ᱦᱚᱲ ᱫᱚ ᱵᱟᱝ ᱦᱮ ᱰᱮᱞᱤ ᱫᱚ ᱦᱟᱸᱜ ᱵᱟᱝᱵᱚᱱ ᱡᱚᱢᱟ᱾ ᱟᱵᱚᱻ ᱛᱚ ᱱᱚᱝᱠᱟ ᱯᱚᱨᱚᱴᱟ ᱜᱮ ᱦᱟᱸᱜ ᱵᱟᱵᱚᱱ ᱡᱚᱢ ᱫᱟᱲᱮᱭᱟᱜᱼᱟ
ᱵᱟ ᱵᱟᱝ ᱵᱟ ᱮᱫᱚᱢ ᱵᱟ, ᱟᱵᱚ ᱫᱚ ᱚᱱᱠᱟ
ᱛᱮᱦᱮᱧ ᱫᱚ ᱯᱚᱨᱚᱵᱽ ᱠᱟᱱ ᱛᱮ ᱠᱟᱹᱴᱤᱡ ᱟᱹᱜᱩᱭ ᱟᱠᱟᱱᱟ ᱟᱵᱚᱣᱟᱜ ᱵᱟᱝ ᱠᱟᱱ ᱨᱮᱦᱚᱸ
ᱦᱳᱭ ᱟᱨᱠᱤ ᱯᱚᱨᱚᱵ ᱠᱟᱱᱟ ᱫᱟ ᱯᱚᱨᱚᱵ ᱠᱟᱱᱟ ᱯᱚᱨᱚᱵᱽ ᱩᱯᱚᱞᱚᱠᱠᱷᱮ ᱫᱚ ᱠᱟᱹᱴᱤᱡ ᱧᱩ-ᱟᱜ ᱦᱩᱭᱱᱟ ᱟᱨᱠᱤ ᱯᱚᱨᱚᱵᱽ ᱩᱯᱚᱞᱚᱠᱠᱷᱮ ᱛᱟᱭᱛᱚ ᱦᱮᱸ ᱵᱟᱝ
ᱦᱮᱸ ᱟᱨ ᱪᱟᱞᱟᱣ ᱦᱩᱭ ᱞᱮᱱ ᱛᱟᱦᱮᱸᱼᱟ ᱛᱚᱢᱮ ᱜᱚᱦᱚᱲ ᱦᱟᱨᱚᱛ
ᱮᱠᱫᱚᱢ ᱫᱚᱢᱮ ᱦᱚᱲ
ᱫᱚᱢᱮ ᱫᱚᱢᱮ ᱟᱞᱮ
ᱚᱻᱟᱨ ᱛᱟᱦᱚᱞᱮ ᱜᱚᱝᱠᱮ ᱨᱟᱹᱥᱠᱟᱹ ᱛᱟᱦᱚᱞᱮ ᱪᱮᱫᱠᱟ ᱦᱩᱭᱱᱟ?
ᱨᱟᱹᱥᱠᱟᱹ ᱨᱟᱹᱥᱠᱟᱹ ᱟᱹᱰᱤ ᱡᱳᱨ ᱮᱱᱮᱡ ᱛᱮᱫ ᱫᱚᱱ ᱟᱛᱮᱫ ᱟᱹᱰᱤ ᱡᱳᱨ ᱢᱟᱱᱮ ᱪᱮᱫ ᱞᱤᱧ ᱞᱟᱹᱭᱟ, ᱞᱟᱹᱭᱜᱮ ᱵᱟᱭ ᱜᱟᱱᱚᱜᱼᱟ᱾
ᱟᱪᱪᱷᱟ ᱛᱟᱦᱚᱞᱮ ᱵᱤᱱ ᱮᱱᱮᱡ ᱞᱮᱫ ᱜᱮᱭᱟ, ᱥᱮ ᱵᱟᱝ ᱜᱚᱢᱠᱮ ᱟᱵᱤᱱ ᱫᱚ?
ᱦᱮᱸ ᱮᱠᱫᱚᱢ ᱱᱤᱭᱟᱹ ᱨᱮ ᱜᱮᱞᱤᱧ ᱟᱛᱮᱱ ᱫᱟ᱾
ᱟᱪᱪᱷᱟ ᱟᱪᱪᱷᱟ
ᱛᱮᱦᱮᱧ ᱞᱮᱠᱟᱱ ᱫᱤᱱ ᱨᱮ, ᱦᱮᱸ ᱦᱮᱸ ᱛᱮᱦᱮᱧ ᱞᱮᱠᱟᱱ ᱫᱤᱱ ᱨᱮ ᱯᱟᱱ ᱫᱚ ᱱᱟᱜ ᱠᱷᱟᱱ ᱫᱚ ᱵᱟᱝ ᱜᱟᱱᱚᱜᱼᱟ᱾
ᱵᱟᱭ ᱜᱟᱱᱚᱜ ᱠᱟᱱᱟ᱾ ᱟᱪᱪᱷᱟ ᱜᱚᱝᱠᱮ ᱛᱟᱦᱚᱞᱮ ᱪᱮᱫ ᱠᱟ ᱨᱳᱫ ᱠᱚᱵᱮᱱ ᱜᱚᱦᱚᱲ ᱵᱟᱲᱟ ᱞᱮᱫ ᱜᱮᱭᱟ ᱥᱮ ᱵᱟᱝ?
ᱟᱫᱚ ᱨᱚᱫ ᱫᱚ ᱦᱟᱸᱜ ᱟᱹᱞᱤᱧ ᱫᱚ ᱵᱟᱞᱤᱧ ᱜᱚᱦᱚ ᱲᱫᱟ, ᱟᱹᱞᱤᱧ ᱫᱚ ᱨᱟᱹᱥᱠᱟᱹ
ᱚ
ᱩᱱᱠᱩ ᱡᱟᱦᱟᱸᱭ ᱠᱚ ᱨᱩᱭᱮᱫ ᱛᱟᱦᱮᱸ ᱩᱱᱠᱩ ᱠᱚ ᱩᱱᱠᱩ ᱥᱟᱶᱛᱮ ᱨᱟᱹᱥᱠᱟᱹ ᱞᱤᱧ ᱢᱮ
ᱚ ᱟᱪᱪᱷᱟ ᱟᱪᱪᱷᱟ ᱟᱪᱪᱷᱟ ᱢᱚᱥᱞᱟ ᱢᱟ, ᱦᱮᱸ ᱜᱚᱝᱠᱮ ᱛᱟᱦᱚᱞᱮ ᱟᱨ ᱩᱱᱠᱩ ᱵᱟᱹᱠᱤ ᱤᱭᱟᱹ ᱠᱚ ᱛᱟᱦᱚᱞᱮ ᱵᱮᱱ ᱧᱮᱞᱮᱫ ᱠᱚᱣᱟ ᱥᱮ ᱵᱟᱝ ᱵᱤᱯᱤᱲ ᱡᱟᱝ ᱠᱚ ᱪᱟᱞᱟᱣ ᱞᱮᱱᱟ ᱥᱮ ᱵᱟᱝ?
ᱮᱸ ᱪᱟᱞᱟᱜᱼᱟ ᱦᱮᱡᱱᱟᱠᱚ ᱦᱮᱡᱱᱟᱠᱚ ᱟᱹᱰᱤ, ᱟᱹᱰᱤ ᱡᱳᱨ ᱟᱹᱰᱤ ᱡᱳᱨ
ᱦᱩᱸ ᱟᱹᱰᱤ ᱦᱮ ᱵᱟᱝ ᱛᱟᱦᱚᱞᱮ ᱩᱱᱠᱩ ᱵᱮᱱ ᱨᱚᱲ ᱵᱟᱲᱟ ᱠᱚᱣᱟ ᱥᱮ ᱵᱟᱝ?
ᱟᱫᱚ ᱟᱹᱞᱤᱧ ᱫᱚ ᱦᱟᱸᱜ ᱩᱱᱠᱩᱭᱟᱜ ᱟᱥᱟ ᱛᱮᱜᱮ ᱦᱟᱸᱜ ᱞᱤᱧ ᱪᱟᱞᱟᱣ ᱟᱠᱟᱱ ᱫᱚ ᱦᱟᱸᱜ
ᱚ ᱟᱪᱪᱷᱟ ᱟᱪᱪᱷᱟ ᱛᱟᱦᱮᱞᱮ ᱵᱮᱱ ᱨᱮᱡᱟᱞ ᱟᱹᱜᱩᱞᱮᱜ ᱜᱮᱭᱟ ᱥᱮ ᱵᱟᱝ?
ᱟᱨ ᱨᱮᱡᱟᱞ ᱫᱚ ᱦᱟᱸᱜ ᱚᱱᱠᱟ ᱫᱚ ᱮᱻᱮᱢᱴᱚᱠᱟ ᱦᱩᱭ ᱠᱟᱱᱟ ᱦᱟᱸᱜ ᱨᱮᱡᱟᱞᱴ ᱫᱚ ᱦᱟᱸᱜ ᱵᱟᱨ ᱯᱮ ᱫᱤᱱ ᱯᱚᱨᱮ ᱧᱟᱢᱚᱜ ᱦᱟᱸᱜ᱾
ᱦᱳᱭ ᱦᱳᱭ ᱧᱟᱢᱚᱜᱼᱟ ᱦᱮ ᱵᱟᱝ ᱛᱤᱦᱤᱧ ᱫᱚ ᱴᱟᱴᱠᱟ ᱫᱚ ᱦᱟᱸᱜ ᱨᱮᱡᱟᱞ ᱫᱚ ᱵᱟᱭ ᱧᱟᱢᱚᱜᱼᱟ ᱦᱮᱸ ᱥᱮ
ᱴᱟᱴᱠᱟ ᱫᱚ ᱚᱠᱟᱨᱮ ᱦᱟᱸᱜ ᱟᱞᱤᱧ ᱦᱚᱸ ᱦᱟᱸᱜ
ᱦᱩᱸ
ᱛᱟᱦᱚᱞᱮ ᱟᱯᱮ ᱥᱮᱫ ᱫᱚ ᱦᱟᱸᱜ ᱪᱮᱫ ᱞᱮᱠᱟ ᱯᱮ ᱢᱟᱱᱟᱣ ᱠᱮᱫᱼᱟ? ᱥᱮ ᱵᱟᱯᱮ ᱢᱟᱱᱟᱣ ᱞᱮᱫᱼᱟ
ᱫᱚ ᱟᱹᱰᱤ ᱡᱳᱨ ᱟᱞᱮ ᱥᱮᱫ ᱫᱚ ᱟᱹᱰᱤ ᱡᱳᱨ, ᱟᱹᱰᱤ ᱞᱟᱹᱴᱩ ᱞᱟᱹᱴᱩ ᱠᱚ ᱤᱭᱟᱹᱭ ᱛᱟᱞᱮᱭᱟ ᱵᱮᱱᱟᱣ ᱛᱟᱞᱮᱭᱟ, ᱨᱚᱛ ᱜᱟᱹᱰᱤ ᱠᱚᱦᱚᱸ ᱦᱩᱸ ᱞᱟᱹᱴᱩ ᱞᱟᱹᱴᱩ ᱮᱠᱫᱚᱢ ᱦᱟᱱᱮ ᱛᱟᱨ ᱪᱚᱴᱨᱮ ᱡᱷᱟᱹᱞᱤᱜᱼᱟ᱾ᱚᱱᱠᱟ ᱞᱟᱹᱴᱩ ᱞᱟᱹᱴᱩ ᱦᱮᱸ ᱥᱮ ᱚᱱᱠᱟ ᱟᱨ ᱚᱱᱟ ᱛᱟᱨ ᱠᱚ ᱛᱩᱞ ᱞᱟᱹᱜᱤᱫ ᱛᱮ ᱵᱟᱨᱭᱟ ᱦᱚᱲ ᱠᱚᱦᱚᱸ ᱠᱚ ᱫᱚᱦᱚ ᱠᱤᱱᱟ ᱥᱟᱭᱤᱴ ᱨᱮᱠᱤᱱ ᱛᱤᱸᱜᱩ ᱠᱚᱜᱼᱟ, ᱜᱟᱹᱰᱤ ᱪᱚᱴ ᱨᱮ ᱟᱨ ᱟᱞᱮ ᱥᱮᱫ ᱫᱚ ᱢᱤᱫᱴᱮᱱ ᱫᱚ ᱵᱟᱝ ᱯᱮᱭᱟ ᱯᱩᱱᱭᱟᱹ ᱠᱚ ᱵᱮᱱᱟᱣᱟ᱾ ᱟᱹᱰᱤ ᱡᱳᱨ ᱠᱚ ᱦᱚᱲᱚᱼᱟ᱾ᱟᱯᱮ ᱥᱮᱫ ᱱᱚᱝᱠᱟ ᱜᱮ᱾ᱟᱫᱚ ᱜᱚᱝᱠᱮ ᱛᱟᱦᱮ ᱟᱯᱮ ᱥᱮᱫ ᱫᱚ? ᱛᱤᱱᱟᱹᱜ ᱠᱚ ᱜᱟᱹᱰᱤ ᱞᱤᱫᱟ ᱨᱚᱛ ᱜᱟᱹᱰᱤ
ᱟᱞᱮ ᱫᱚ ᱦᱟᱸᱜ ᱟᱞᱮᱭᱟᱜ ᱫᱚ ᱢᱟᱨᱟᱝ ᱢᱟᱨᱟᱝ ᱵᱟᱡᱟᱨ ᱫᱚ ᱵᱟᱝ ᱠᱟᱱᱟ ᱟᱞᱮᱭᱟᱜ ᱫᱚ ᱪᱷᱳᱴᱳ ᱠᱷᱟᱴᱳ ᱵᱟᱡᱟᱨ ᱛᱟᱞᱮ ᱢᱟᱛᱨᱚ ᱵᱟᱨᱭᱟ ᱠᱚ ᱜᱚᱦᱚᱨ ᱞᱮᱫᱼᱟ᱾
ᱚ ᱟᱪᱪᱷᱟ ᱟᱪᱪᱷᱟ ᱚᱻᱵᱟᱨᱭᱟ ᱨᱮᱜᱮ ᱵᱟᱠᱚ ᱥᱟᱦᱟᱵ ᱠᱟᱱᱟ ᱦᱮᱸ ᱵᱟᱝ
ᱵᱟᱠᱚ ᱥᱚᱦᱚᱜ ᱠᱟᱱᱟ ᱡᱟᱭᱜᱟ ᱦᱩᱲᱤᱧᱚᱜ ᱠᱟᱱᱟ ᱦᱟᱲ
ᱠᱟᱱᱟ ᱦᱚᱸ ᱦᱮᱸ ᱢᱮᱞᱟᱻ ᱢᱮᱞᱟ ᱠᱚᱨᱮ ᱜᱚᱢᱠᱮ ᱛᱟᱦᱚᱞᱮ ᱪᱮᱫ ᱠᱚᱵᱤᱱ ᱧᱮᱞᱟ? ᱦᱮᱸ ᱦᱮᱸ
ᱢᱟᱱᱮ ᱪᱮᱫ ᱞᱤᱧ ᱞᱟᱹᱭᱟ ᱵᱟᱨᱭᱟ ᱯᱮᱭᱟᱛᱮᱫ ᱢᱮᱱᱟᱜ ᱠᱚᱣᱟ ᱜᱤᱫᱽᱨᱟᱹ ᱠᱚ, ᱟᱫᱚ ᱡᱷᱚᱛᱚ ᱡᱩᱫᱤ ᱨᱚᱛ ᱧᱮᱞ ᱠᱚ ᱪᱟᱞᱟᱜ ᱫᱚ ᱡᱟᱥ
ᱦᱮᱸ ᱚᱱᱠᱟᱜ ᱜᱮ ᱟᱨᱚ ᱚᱱᱠᱟ ᱚᱲᱟᱜ ᱨᱮᱫᱚ ᱫᱚᱥ ᱡᱚᱱ ᱦᱚᱸ ᱢᱮᱱᱟᱜ ᱠᱚᱣᱟ᱾
ᱦᱮᱸ ᱦᱮᱸ
ᱦᱮᱸ ᱥᱟᱦᱮᱸ ᱟᱨ ᱛᱟᱦᱚᱞᱮ ᱜᱚᱝᱠᱮ ᱢᱮᱞᱟ ᱠᱚᱨᱮ ᱪᱮᱫ ᱡᱟᱦᱟᱱᱟᱜ ᱵᱤᱱ ᱦᱟᱛᱟᱣᱫ ᱠᱚᱣᱟ ᱥᱮᱵᱤᱱ ᱦᱟ? ᱦᱟᱛᱟᱣ ᱠᱮᱫᱟ ᱥᱮᱠᱚ ᱦᱟᱛᱟᱣᱮᱫ ᱵᱮᱱᱟ ᱚᱠᱟᱴᱟᱜ?
ᱦᱟᱛᱟᱣ ᱫᱚ ᱦᱟᱸᱜ ᱵᱟᱹᱞᱤᱧ ᱦᱟᱛᱟᱣ ᱟᱠᱟᱫ ᱠᱚᱣᱟ ᱟᱹᱞᱤᱧ ᱦᱚᱸ ᱵᱟᱹᱞᱤᱧ ᱦᱟᱛᱟᱣ ᱠᱟᱜ-ᱟ ᱟᱹᱞᱤᱧ ᱫᱚᱞᱤᱧ ᱡᱚᱢ ᱠᱮᱜ-ᱟ ᱡᱚᱸ
ᱟᱪᱷᱟ ᱪᱮᱫ ᱵᱤᱱ ᱡᱚᱢ ᱠᱮᱫᱟ ᱜᱚᱝᱠᱮ ᱮᱸ?
ᱡᱚᱢ ᱵᱚᱞᱛᱮ ᱫᱚᱦᱟᱸ ᱤᱭᱟᱹ ᱯᱟᱸᱥᱠᱩᱲᱟᱹ ᱡᱚᱢ ᱾
ᱦᱚ